ᱦᱮᱞᱳ
ᱦᱟ ᱡᱚᱦᱟᱨ ᱜᱮ
ᱡᱚᱦᱟᱨ ᱜᱮ
ᱦᱮᱸ ᱪᱮᱫ ᱞᱮᱠᱟ ᱢᱮᱱᱟᱜ ᱵᱟᱲᱟ ᱢᱮᱭᱟ᱾
ᱢᱚᱡᱽ ᱜᱮ ᱟᱨ ᱟᱯᱮ ᱠᱚ?
ᱟᱞᱮ ᱠᱚᱦᱚᱸ ᱱᱟᱯᱟᱭ ᱵᱟᱲᱟᱟᱜ ᱜᱮ ᱱᱤᱛ ᱫᱷᱟᱹᱵᱤᱡ ᱢᱟ᱾
ᱦᱮᱸ
ᱟᱨ ᱛᱟᱦᱚᱞᱮ ᱚᱲᱟᱜ ᱯᱟᱦᱟᱴᱟ ᱨᱮᱜᱮ
ᱦᱮᱸ
ᱦᱩ
ᱟᱞᱮᱥᱮᱫ ᱢᱟ ᱟᱹᱰᱤ ᱠᱟᱡᱟᱠ ᱜᱮ ᱥᱤᱛᱩᱝ ᱵᱟᱲᱟᱭᱮᱫ ᱠᱟᱱ ᱟᱯᱮ ᱥᱮᱫ ᱫᱚ ᱪᱮᱫ ᱞᱮᱠᱟ?
ᱮᱱᱟᱱ ᱥᱮᱛᱟᱜ ᱢᱟᱹᱪᱷᱤ ᱦᱟᱜ ᱛᱷᱚᱲᱟ ᱠᱟᱹᱴᱤᱡ ᱮ ᱫᱟᱜ ᱵᱟᱲᱟ ᱠᱮᱫᱟ ᱠᱤᱱᱛᱩ ᱟᱹᱰᱤ ᱚᱱᱠᱟ ᱫᱟᱜ ᱫᱚ ᱵᱟᱝ ᱵᱚᱞᱮ ᱟᱞᱠᱟ ᱯᱟᱛᱞᱟ ᱡᱟᱦᱟᱸ ᱫᱚᱠᱚ ᱢᱮᱛᱟᱜᱼᱟ᱾
ᱚ ᱟᱞᱮ ᱥᱮᱫ ᱫᱚ ᱚᱱᱠᱟ ᱫᱚ ᱵᱟᱭ ᱫᱟᱜ ᱵᱟᱲᱟ ᱞᱮᱫᱟᱭ ᱱᱤᱛᱚᱜ ᱱᱟᱥᱮᱭᱟᱜᱼ ᱮ ᱦᱚᱭᱮᱫ ᱠᱟᱱᱟᱭ
ᱟᱪᱪᱷᱟ ᱟᱪᱪᱷᱟ ᱵᱮᱥ ᱟᱞᱮ ᱥᱮᱫ ᱦᱚᱸ ᱦᱚᱭ ᱫᱚ ᱢᱮᱱᱟᱜ ᱜᱮᱭᱟ ᱯᱟᱞᱮ ᱦᱚᱭ ᱫᱚ ᱵᱟᱝ ᱪᱟᱵᱟ ᱩᱛᱟᱹᱨ ᱟᱠᱟᱱᱟ ᱟᱫᱚ ᱚᱱᱟ ᱠᱷᱟᱹᱛᱤᱨ ᱛᱮᱜᱮ ᱡᱟᱹᱱᱤᱡ ᱫᱟᱜ ᱦᱚᱸ ᱟᱹᱰᱤ ᱡᱟᱠᱲ ᱛᱮ ᱵᱟᱭ ᱫᱟᱜ ᱮ ᱠᱟᱱᱟ ᱱᱟᱦᱟᱜ ᱦᱚᱭ ᱫᱟᱭ ᱛᱷᱚᱲᱟ ᱛᱷᱚᱲᱟᱭ ᱫᱟᱜ ᱧᱚᱜ ᱮᱫᱟ ᱢᱮᱨᱚᱢ ᱞᱟᱜᱟᱜ ᱫᱟᱜ ᱠᱚ ᱢᱮᱛᱟᱜᱼᱟ ᱟᱞᱮ ᱱᱚ ᱱᱟᱠᱟ ᱢᱟ᱾
ᱦᱚ ᱟᱞᱮ ᱥᱮᱫ ᱜᱮ ᱛᱚᱵᱮ ᱵᱟᱭ ᱫᱟᱜ ᱮᱫ ᱠᱟᱱᱟ ᱤᱫᱤ ᱠᱟᱡᱟᱠ ᱜᱮ ᱱᱚᱛ ᱫᱚᱭ ᱥᱤᱛᱩᱝ ᱮᱫ ᱠᱟᱱᱟ ᱠᱷᱟᱹᱞᱤ
ᱦᱮᱸ ᱞᱟᱦᱟ ᱫᱚ ᱯᱟᱞᱮ ᱵᱟᱭ ᱫᱟᱜ ᱠᱟᱜᱼᱟ, ᱫᱟᱜ ᱫᱚ ᱚᱱᱟ ᱫᱟᱜ ᱵᱟᱝ ᱦᱩᱭᱩᱜ ᱠᱷᱟᱹᱛᱤᱨ ᱛᱮᱜᱮ ᱟᱞᱮ ᱟᱜ ᱮᱨᱟ ᱯᱚᱨ ᱠᱚᱫᱚ ᱨᱩᱯᱟᱹᱜᱼᱟ᱾ ᱠᱚ ᱦᱟᱛᱟᱲ ᱜᱮᱭᱟ ᱟᱫᱚ ᱮᱱᱛᱮᱜ ᱨᱮᱦᱚᱸ ᱵᱚᱞᱮ ᱛᱷᱚᱲᱟ ᱜᱟᱱᱮ ᱫᱟᱜ ᱠᱮᱫᱟ ᱚᱱᱟ ᱛᱮᱦᱚᱸ ᱵᱟᱝ ᱜᱟᱱᱚᱜᱼᱟ ᱮᱨ ᱟᱯᱷᱚᱨ ᱫᱚ ᱩᱱᱟᱹᱜ ᱰᱷᱮᱨ ᱫᱚ ᱵᱟᱭ ᱫᱟᱜ ᱠᱟᱜ ᱡᱟᱦᱟᱸ ᱛᱮ ᱠᱷᱮᱛ ᱨᱮ ᱪᱟᱯᱮ ᱠᱚᱜᱼᱟ ᱫᱟᱜ ᱚᱱᱠᱟ ᱫᱚ ᱯᱷᱮᱨ ᱵᱟᱝ ᱟᱜ ᱜᱮ
ᱚ
ᱟᱨ ᱟᱯᱮ ᱚᱱᱟ ᱱᱟᱠᱷᱟ ᱫᱚ ᱮᱨ ᱟᱯᱷᱚᱨ ᱫᱚ ᱪᱮᱫ ᱞᱮᱠᱟ ᱯᱟᱨᱚᱢ ᱵᱟᱲᱟ ᱠᱮᱫᱟ ᱯᱮ?
ᱵᱟᱝ ᱟᱞᱮᱢᱟ ᱮᱱᱛᱮᱫ ᱵᱟᱜᱟᱱ ᱫᱤᱥᱚᱢ ᱦᱚᱲ
ᱟᱪᱪᱷᱟ
ᱳᱭᱮᱥᱴ ᱵᱮᱝᱜᱚᱞ ᱨᱮᱱ ᱠᱟᱱᱟᱞᱮ ᱾
ᱤᱧ ᱦᱚᱸᱢᱟ ᱚᱱᱟ ᱟᱲᱮᱜᱮ ᱟᱫᱚ ᱚᱠᱟ ᱱᱟᱠᱷᱟ ᱧᱚᱜ ᱪᱮ ᱦᱟᱸᱜ
ᱩᱛᱛᱚᱨ ᱫᱤᱱᱟᱡᱽᱯᱩᱨ ᱟᱹᱰᱤᱜ ᱥᱟᱺᱜᱤᱧ ᱜᱮ
ᱦᱚᱸ ᱤᱧ ᱫᱚ ᱱᱚᱣᱟ ᱟᱹᱰᱤ ᱩᱞ ᱫᱤᱥᱚᱢ ᱢᱟᱞᱫᱟ ᱫᱤᱥᱚᱢ ᱢᱟᱞᱫᱟ ᱯᱷᱮᱰ ᱥᱮᱫ ᱨᱮᱜᱮ ᱱᱟᱦᱟᱜ
ᱦᱳᱭ ᱟᱞᱮ ᱥᱮᱢᱟ ᱩᱞ ᱦᱚᱸ ᱵᱟᱹᱱᱩᱜ
ᱟᱪᱪᱷᱟ
ᱠᱷᱟᱹᱞᱤ ᱵᱟᱜᱟᱱ ᱜᱮ ᱧᱮᱞᱚᱜ ᱠᱟᱱᱟ
ᱟᱞᱮ ᱱᱚᱛᱮ ᱦᱚᱸ ᱩᱞ ᱫᱚ ᱛᱟᱦᱮᱸ ᱠᱟᱱ ᱜᱮᱭᱟ ᱟᱫᱚ ᱟᱠᱷᱨᱤᱧ ᱵᱟᱲᱟ ᱪᱟᱵᱟ ᱞᱮᱠᱟ ᱠᱮᱫᱟᱞᱮ ᱟᱫᱚ ᱢᱤᱫ ᱵᱟᱨᱭᱟ ᱜᱮ ᱦᱟᱸᱜ ᱢᱮᱱᱟᱜᱼᱟ ᱱᱤᱛᱳᱜ ᱫᱚ ᱚᱱᱟ ᱠᱚᱜᱮ ᱡᱚᱢ ᱵᱟᱲᱟᱭ ᱦᱩᱭᱩᱜ ᱠᱟᱱᱟ ᱟᱨ ᱛᱟᱞᱦᱮ ᱟᱯᱮ ᱚᱱᱟ ᱱᱟᱠᱷᱟ ᱟᱨᱣᱨᱤ ᱫᱟᱜᱟ ᱫᱟᱜ ᱫᱚ
ᱫᱟᱜ ᱫᱚ ᱟᱹᱣᱨᱤ ᱜᱮ ᱫᱟᱜᱟ ᱡᱮ ᱥᱤᱛᱩᱝ ᱟᱞᱮ ᱠᱟᱱᱟ ᱵᱟᱞᱮ ᱥᱟᱦᱟᱣ ᱫᱟ ᱜᱚᱨᱚᱢ ᱠᱚᱦᱚᱸ ᱱᱚᱛᱮ ᱢᱟ
ᱦᱚᱸ ᱟᱫᱚ ᱤᱭᱟᱹ ᱫᱚ ᱵᱟᱝ ᱵᱩᱡᱷᱟᱹᱜ ᱠᱟᱱᱟ ᱱᱤᱛᱚᱜ ᱟᱜᱟᱢᱤ ᱫᱤᱱ ᱨᱮ ᱫᱟᱜᱟ ᱥᱮ ᱵᱟᱝ ᱚᱱᱮ ᱚᱱᱟᱜᱮ ᱛᱟᱹᱜᱤᱨᱮ ᱢᱮᱱᱟᱜ ᱞᱮᱭᱟ ᱛᱚ ᱡᱚᱛᱚ ᱦᱚᱲᱜᱮ ᱤᱱᱟᱹ ᱠᱚ ᱢᱮᱱᱫᱟ ᱡᱮ ᱫᱟᱜᱟᱭ ᱫᱟᱜᱟᱭ ᱫᱟᱜᱟᱭ ᱫᱟᱜᱟᱭ ᱵᱚᱞᱮ ᱟᱫᱚᱢ ᱦᱟᱲᱟᱢ ᱦᱚᱲᱠᱚ ᱢᱮᱱᱫᱟ ᱦᱮᱸ ᱫᱟᱜᱟᱭ ᱱᱟᱦᱟᱜ ᱢᱩᱪᱟᱹᱫ ᱢᱩᱪᱟᱹᱫ ᱧᱚᱜ ᱟᱫᱚᱢ ᱦᱚᱲ ᱫᱚᱠᱚ ᱢᱮᱱᱫᱟ ᱮᱨ ᱟᱯᱷᱚᱨ ᱠᱚ ᱦᱟᱸᱜ ᱨᱚᱦᱚᱭ ᱠᱚᱦᱟᱸᱜ ᱵᱚᱱ ᱜᱟᱱ ᱴᱷᱤᱠᱟ ᱟᱫᱚ ᱚᱱᱟ ᱛᱟᱭᱚᱢ ᱯᱟᱥᱮ ᱫᱟᱜᱟ ᱚᱱᱠᱟ ᱦᱚᱸᱠᱚ ᱢᱮᱱᱮᱫ ᱠᱟᱱᱟ ᱟᱭᱢᱟ ᱦᱚᱲ ᱫᱚ ᱟᱫᱚ ᱧᱮᱞᱚᱜ ᱠᱟᱱ ᱜᱮᱭᱟ ᱪᱮᱫ ᱪᱤᱠᱟᱜ ᱠᱟᱱᱟ
ᱦᱮᱸ ᱟᱞᱮ ᱠᱚᱢᱟ ᱮᱱᱛᱮ ᱢᱚᱴᱚᱨ ᱛᱮ ᱫᱟᱜ ᱠᱟᱛᱮᱜ ᱦᱩᱲᱩ ᱠᱚᱞᱮ ᱨᱚᱦᱚᱭ ᱵᱟᱲᱟ ᱟᱠᱟᱫ
ᱟᱪᱪᱷᱟ ᱟᱯᱮ ᱚᱱᱛᱮ ᱫᱚ ᱯᱮ ᱨᱚᱦᱩᱭ ᱪᱩᱠᱟ. ᱣ ᱠᱮᱫᱟ
ᱢᱟᱱᱮ ᱡᱮᱴᱟ ᱠᱚ ᱪᱮᱨᱟᱭᱮᱫ ᱠᱟᱱ ᱜᱟᱹᱪᱷᱤ ᱦᱳᱭ ᱚᱱᱟᱴᱟᱜ ᱫᱟᱜ ᱜᱮ ᱪᱚᱝ ᱵᱟᱭ ᱫᱟᱜ ᱮᱫ ᱠᱟᱱ
ᱚ ᱟᱞᱮ ᱢᱟ ᱱᱟᱦᱟᱜ ᱠᱚ ᱢᱮᱱᱟ ᱵᱷᱺᱰᱣᱟᱹ ᱫᱤᱥᱚᱢ ᱢᱟ ᱮ ᱠᱩᱴᱠᱩ ᱫᱤᱥᱚᱢ ᱚᱱᱟ ᱛᱮᱜᱮ ᱵᱟᱭ ᱫᱟᱜ ᱟᱞᱮ ᱠᱟᱱᱟ ᱯᱟᱥᱮᱫ ᱮ ᱚᱱᱮ ᱚᱱᱠᱟ
ᱟᱨ ᱜᱷᱟᱥ ᱫᱤᱥᱚᱢ ᱦᱩᱭ ᱛᱩᱞᱩᱡ ᱨᱮ ᱵᱟᱭ ᱫᱟᱜ ᱟᱞᱮ ᱠᱟᱱᱟ ᱠᱷᱟᱹᱞᱤ ᱜᱮ ᱥᱤᱛᱩᱝ ᱟᱞᱮ ᱠᱟᱱᱟ
ᱟᱯᱮ ᱫᱚ ᱛᱟᱦᱚᱞᱮ ᱱᱚᱝᱠᱟ ᱱᱟᱜ ᱢᱮᱱ ᱞᱮᱠᱷᱷᱟ ᱯᱨᱚᱯᱟᱨ ᱫᱚ ᱚᱠᱟ ᱥᱮᱫ ᱯᱮ ᱯᱟᱲᱟᱜ ᱠᱟᱱᱟ ᱚᱠᱟ ᱱᱟᱠᱷᱟ ᱮᱠᱫᱚᱢ
ᱟᱞᱮ
ᱦᱮᱸ
ᱦᱮᱸ ᱫᱟᱨᱡᱤᱞᱤᱝᱥ ᱥᱮᱫ
ᱦᱚ ᱮᱠᱫᱚᱢ ᱦᱟᱱᱛᱮ ᱱᱟᱦᱟᱜ ᱚᱱᱟ ᱨᱟᱭᱜᱚᱡᱽ ᱱᱟᱠᱷᱟ ᱮᱠᱫᱚᱢ ᱟᱨ ᱛᱟᱦᱚᱞᱮ ᱱᱤᱛᱚᱜ ᱫᱚ ᱟᱯᱮ ᱚᱱᱛᱮ ᱫᱚ ᱢᱤᱫ ᱠᱟᱛᱷᱟ ᱨᱮ ᱢᱮᱱ ᱞᱮᱠᱷᱟᱱ ᱫᱚ ᱡᱚᱛᱚ ᱦᱚᱲᱜᱮ ᱯᱨᱟᱭ ᱯᱮ ᱟᱯᱷᱚᱨ ᱫᱚᱯᱮ ᱠᱚᱢᱯᱞᱤᱴ ᱠᱟᱫᱟ ᱚᱱᱟ ᱮᱨ ᱟᱯᱷᱚᱨ ᱫᱚ ᱦᱩᱭ ᱵᱟᱲᱟ ᱟᱠᱟᱱᱟ ᱠᱷᱟᱹᱞᱤ ᱱᱤᱛᱚᱜ ᱦᱟᱨᱟ ᱞᱮᱱᱠᱷᱟᱱ ᱜᱮ ᱫᱟᱜ ᱞᱮᱠᱷᱟᱱ ᱨᱚᱦᱚᱭ ᱠᱚᱫᱚ ᱯᱮ ᱮᱦᱚᱵᱟ
ᱦᱮᱸ ᱦᱮᱸ ᱫᱟᱜ ᱛᱟᱸᱜᱤ ᱨᱮᱜᱮ ᱦᱮᱱᱟᱜ ᱞᱮᱭᱟ
ᱚ ᱟᱞᱮ ᱱᱚᱛᱮ ᱫᱚ ᱮᱨ ᱟᱯᱷᱚᱨ ᱦᱚᱸ ᱤᱱᱟᱹ ᱢᱤᱫ ᱵᱟᱨᱭᱟ ᱫᱚ ᱦᱟᱸᱜ ᱠᱚ ᱞᱮᱠ ᱠᱮᱫᱟ ᱢᱟᱱᱮ ᱚᱱᱟ ᱫᱟᱜ ᱛᱟ. ᱜᱤ ᱛᱟᱹᱜᱤ ᱛᱮ ᱵᱟᱝ ᱦᱩᱭᱩᱜ ᱠᱟᱱᱟ ᱫᱟᱜ ᱵᱟᱝ ᱧᱩᱨᱟᱹᱜ ᱠᱟᱱ ᱠᱷᱟᱹᱛᱤᱨ ᱛᱮ ᱟᱫᱚ ᱚᱱᱟ ᱢᱚ ᱯᱚᱴᱚᱨ ᱫᱟᱜ ᱨᱟᱠᱟᱵ ᱠᱟᱛᱮᱜ ᱜᱮ ᱱᱟᱦᱟᱜ ᱠᱚ ᱮᱨᱟ ᱯᱷᱚᱨ ᱠᱟᱫᱟ ᱟᱞᱮ ᱦᱚᱸ ᱛᱦᱤᱧ ᱥᱮᱛᱟᱜ ᱞᱮ ᱜᱤᱰᱤ ᱠᱟᱫᱟ, ᱦᱮᱸ ᱟᱫᱚ ᱪᱮᱫ ᱠᱟᱱᱟᱭ ᱤᱧ ᱵᱟᱵᱟᱭ ᱪᱟᱞᱟᱣ ᱞᱮᱱᱟ ᱟᱫᱚ ᱮᱨ ᱦᱚᱴᱚ ᱠᱟᱭ ᱮᱱᱟ ᱡᱟᱹᱱᱤᱡ᱾ ᱚᱱᱠᱟᱧ ᱧᱮᱞ ᱠᱮᱫᱮᱭᱟ ᱟᱫᱚ ᱫᱮᱠᱷᱟ ᱡᱟᱠ ᱫᱟᱜ ᱜᱮ ᱪᱮᱫ ᱞᱮᱠᱟᱭ ᱫᱟᱜ ᱮᱫᱟ ᱥᱮ ᱵᱟᱝ ᱦᱟᱜ? ᱚᱠᱟ ᱥᱮᱨᱢᱟ ᱢᱟ ᱱᱚᱝᱠᱟ ᱦᱚᱸᱭ ᱠᱚᱨᱟᱣ ᱜᱮᱭᱟ ᱡᱮ
ᱫᱟᱜ ᱟᱫ ᱞᱮᱭᱟ ᱟᱨ ᱵᱟᱭ ᱫᱟᱜ ᱞᱮᱫᱟ᱾
ᱠᱟᱨᱚᱱ ᱟᱯᱮ ᱥᱮᱫ ᱦᱭᱮᱫ ᱠᱟᱱ ᱜᱮᱭᱟ ᱟᱞᱮ ᱥᱮᱫ ᱦᱚᱭ ᱦᱭᱮᱫ ᱠᱟᱱ ᱜᱮᱭᱟ ᱦᱚᱭ ᱫᱚ, ᱦᱚᱭ ᱢᱮᱥᱟᱞ ᱥᱤᱛᱩᱝ ᱟᱫᱚ ᱚᱠᱟ ᱥᱮᱨᱢᱟ ᱢᱟ ᱱᱚᱝᱠᱟ ᱦᱚᱸ ᱦᱩᱭ ᱵᱟᱲᱟᱜ ᱟ ᱛᱚ ᱟᱞᱮ ᱱᱟᱠᱷᱟ ᱡᱮ ᱱᱤᱛᱚᱜ ᱮᱢ ᱨᱚᱦᱚᱭ ᱠᱮᱫᱟ ᱚ ᱦᱚ ᱟᱫᱚ ᱟᱠᱟᱞ ᱥᱮᱨᱢᱟ ᱢᱟ ᱚᱱᱮᱧ ᱢᱮᱱ ᱠᱮ ᱡᱮ ᱮ ᱫᱟᱜ ᱦᱚᱸ ᱵᱟᱭ ᱫᱟᱜᱟ ᱟᱫᱚ ᱨᱚᱦᱚᱭ ᱴᱷᱤᱠ ᱠᱮᱫᱟᱢ ᱨᱚᱦᱚᱭ ᱴᱷᱤᱠ ᱠᱟᱛᱮ ᱯᱷᱮᱨᱮ ᱫᱟᱜ ᱜᱮᱭᱟ ᱴᱷᱤᱠ ᱜᱮ ᱱᱟᱦᱟᱜ ᱛᱚᱠᱷᱚᱱ ᱫᱚ ᱰᱩᱵᱟᱹᱣ ᱟ ᱱᱟᱦᱟᱜ ᱟᱫᱚ ᱱᱤᱭᱟᱹ ᱥᱮᱨᱢᱟ ᱜᱮ ᱪᱮᱫ ᱞᱮᱠᱟᱜ ᱠᱟᱱᱟ
ᱦᱮᱸ
ᱟᱨ ᱛᱟᱦᱞᱮ ᱟᱯᱮ ᱚᱱᱛᱮ ᱫᱚ ᱪᱮᱫ ᱠᱚᱠᱚ ᱪᱟᱥ ᱵᱟᱲᱟᱭᱟ ᱱᱚᱣᱟ ᱦᱩᱲᱩ ᱵᱟᱫᱮ ᱫᱚ ᱟᱨ ᱡᱟᱦᱟᱱᱟᱜ
ᱟᱱᱟᱨᱚᱥ ᱠᱚ
ᱟᱱᱟᱨᱚᱥ ᱫᱚ ᱟᱹᱰᱤ ᱟᱸᱴ ᱜᱮᱠᱚ ᱪᱟᱥᱮᱫ ᱠᱟᱱᱟ ᱟᱱᱟᱨᱚᱥ ᱠᱚ ᱪᱟᱭ ᱵᱟᱜᱟᱱ ᱠᱷᱟᱹᱞᱤ ᱪᱟᱭ ᱵᱟᱜᱟᱱ ᱜᱮ ᱦᱮᱱᱟᱜᱼᱟ᱾ ᱟᱨ ᱟᱱᱟᱨᱚᱥ᱾
ᱪᱟᱭ ᱵᱟᱜᱟᱱ ᱦᱮᱸᱜ ᱪᱮᱫ ᱠᱩᱲᱤ ᱟᱱᱟ ᱢᱟᱱᱟ ᱤᱱᱠᱟᱹ ᱥᱮᱨᱮᱧ ᱟᱸᱡᱚᱢ ᱵᱟᱲᱟ ᱞᱮᱫᱟ ᱚᱱᱮ ᱚᱱᱠᱟ, ᱚᱱᱟ ᱱᱟᱠᱷᱟ ᱨᱮᱱ ᱠᱟᱱᱟ ᱯᱮ ᱟᱯᱮ ᱫᱚ ᱯᱟᱞᱮ?
ᱦᱮᱸ ᱦᱮᱸ
ᱟᱹᱰᱤ ᱢᱚᱡᱽ, ᱟᱞᱮ ᱱᱚᱛᱮ ᱢᱟ ᱩᱞᱜᱮ ᱧᱟᱢ ᱵᱟᱲᱟᱜᱼᱟ, ᱟᱪᱪᱷᱟ ᱩᱞ ᱪᱷᱟᱲᱟ ᱵᱟ ᱩᱞ ᱦᱚᱸ ᱧᱟᱢᱚᱜ ᱮᱢ ᱞᱟᱹᱭ ᱠᱮᱫᱟ, ᱚᱱᱟ ᱧᱟᱢᱚᱜᱼᱟ ᱟᱨ ᱚᱱᱟ ᱥᱚᱸᱜᱮ ᱪᱮᱫ ᱠᱚ ᱧᱟᱢᱚᱜᱼᱟ ᱟᱯᱮ ᱚᱱᱛᱮ ᱡᱚᱢᱟᱜ ᱡᱟᱦᱟᱸ ᱠᱚ ᱫᱟᱨᱮ ᱠᱩ?
ᱡᱟᱜᱤ ᱥᱤᱸᱡᱟᱹ ᱦᱚᱸ ᱢᱮᱱᱟᱜᱼᱟ ᱩᱞ ᱠᱚᱦᱚᱸ ᱢᱮᱱᱟᱜᱼᱟ᱾ ᱟᱵᱟᱨ ᱡᱟᱹᱱᱩᱢ ᱦᱚᱸ ᱢᱮᱱᱟᱜᱼᱟ᱾
ᱟᱪᱪᱷᱟ, ᱟᱪᱪᱷᱟ-
ᱪᱮᱫ ᱞᱮᱠᱟ ᱯᱮ ᱢᱮᱛᱟ
ᱟᱞᱮ ᱱᱚᱛᱮ ᱢᱤᱫᱴᱮᱡ ᱡᱤᱞ ᱪᱮᱫ ᱠᱚ ᱢᱮᱛᱟᱜᱼᱟ?
ᱟᱹᱰᱤ ᱟᱭᱢᱟ ᱫᱟᱨᱮ ᱠᱚᱜᱮ ᱢᱮᱱᱟᱜᱼᱟ᱾
ᱛᱟᱞᱮ ᱱᱚᱛᱮ ᱠᱷᱤᱡᱩᱨ ᱦᱚᱸ ᱧᱮᱞᱚᱜᱼᱟ ᱟᱨ ᱚᱱᱟ ᱟᱞᱮ ᱱᱚᱛᱮ ᱢᱟ ᱠᱷᱤᱡᱩᱨ ᱠᱚᱦᱚᱸ ᱧᱮᱞᱚᱜᱼᱟ᱾
ᱱᱚᱛᱮ ᱫᱚ ᱚᱱᱟ ᱠᱷᱤᱡᱩᱨ ᱟᱨ ᱛᱟᱞᱮ ᱠᱚᱫᱚ ᱵᱟᱹᱱᱩᱜᱼᱟ ᱟᱞᱮ ᱥᱮᱫ ᱫᱚ ᱦᱩᱸ᱾
ᱠᱷᱤᱡᱩᱨ ᱟᱨ ᱛᱟᱞᱮ ᱫᱚ ᱵᱟᱹᱱᱩᱜ ᱼᱟ ᱟᱯᱮ ᱚᱱᱛᱮ ᱫᱚ ᱵᱟᱝ? ᱟᱪᱪᱷᱟ, ᱟᱪᱪᱷᱟ᱾
ᱠᱷᱤᱡᱩᱨ ᱟᱨ ᱛᱟᱨᱮ ᱚᱱᱠᱟ ᱰᱟᱵ ᱫᱟᱨᱮ ᱠᱚ ᱜᱮ ᱢᱮᱱᱟᱜᱼᱟ, ᱠᱚᱫᱚ ᱞᱮ ᱨᱚᱦᱚᱭ ᱠᱟᱜ ᱜᱮᱭᱟ᱾
ᱟᱪᱪᱷᱟ
ᱟᱨ ᱵᱟᱝ ᱠᱷᱟᱱ
ᱢᱮᱱᱟᱜᱼᱟ ᱚᱱᱟ ᱠᱚ ᱫᱟᱭᱠᱩ ᱫᱚ᱾
ᱦᱮᱸ ᱵᱷᱟᱞᱤ ᱜᱮ ᱢᱮᱱᱟᱜᱼᱟ ᱟᱞᱮ ᱱᱚᱛᱮ ᱫᱚ ᱦᱜ ᱠᱷᱤᱡᱩᱨ ᱟᱨ ᱤᱭᱟᱹ ᱫᱚ ᱛᱟᱞᱮ ᱫᱚ ᱡᱟᱹᱥᱛᱤ ᱜᱮ ᱢᱮᱱᱟᱜᱼᱟ ᱚᱱᱟ ᱠᱷᱟᱹᱛᱤᱨ ᱛᱮ ᱚᱱᱮ ᱚᱠᱟ ᱥᱚᱢᱚᱭ ᱫᱚ ᱠᱷᱤᱡᱩᱨ ᱠᱷᱚᱱ ᱦᱚᱸ ᱢᱤᱫᱴᱮᱡ ᱨᱚᱥ ᱵᱟᱝ ᱛᱩᱫᱩᱜᱼᱟ? ᱚᱱᱟ ᱡᱟᱦᱟᱸ ᱨᱚᱥ ᱚᱱᱟ ᱨᱚᱥ ᱠᱚᱦᱚᱸ ᱧᱟᱢᱚᱜᱼᱟ ᱟᱨ ᱛᱟᱹᱞᱮ ᱡᱟᱸᱦᱟ ᱨᱚᱥ ᱛᱩᱫᱩᱜ-ᱟ ᱚᱱᱟ ᱦᱚᱸ ᱠᱚᱴᱤᱱ ᱜᱮ ᱚᱱᱟ ᱠᱚᱦᱚᱸ ᱧᱟᱢ ᱵᱟᱲᱟᱜ ᱜᱮᱭᱟᱞᱮ ᱱᱤᱭᱟᱹ ᱱᱟᱠᱷᱟ ᱫᱚ ᱵᱤᱥᱮᱥ ᱠᱚᱨᱮᱟᱞᱮ ᱯᱟᱸᱰᱩᱣᱟ ᱱᱟᱠᱷᱟ ᱫᱚ ᱚᱱᱟ ᱠᱚᱫᱚ᱾
ᱟᱞᱮ ᱱᱚᱛᱮ ᱫᱚ ᱮᱛᱮ ᱵᱟᱝ ᱧᱟᱢᱚᱜᱚᱜᱼᱟ᱾ ᱟᱥᱟᱭ ᱜᱮᱭᱟ ᱠᱚ ᱡᱮ ᱡᱟᱦᱟᱛᱤᱥ ᱦᱟᱱ ᱛᱮ ᱞᱮ ᱪᱟᱞᱟᱜ ᱠᱷᱟᱱᱡ ᱞᱮ ᱧᱟᱢᱟ ᱦᱟᱸᱜ, ᱠᱤᱱᱛᱩ ᱚᱱᱠᱟᱱ ᱫᱤᱱ ᱨᱮᱜᱮ ᱵᱟᱠᱚ ᱪᱟᱞᱟᱜᱼᱟ ᱡᱮᱠᱚ ᱧᱟᱢᱟ᱾
ᱦᱮᱸ ᱦᱮᱸ ᱦᱮᱸ ᱚᱱᱮ ᱚᱱᱟ ᱠᱟᱱ ᱜᱮᱭᱟ ᱠᱟᱛᱷᱟ ᱫᱚ᱾
ᱱᱮᱰᱮ ᱟᱞᱮ ᱨᱮᱱ ᱵᱟᱵᱟ ᱛᱟᱠᱚ ᱠᱚ ᱟᱥᱚᱜᱼᱟ ᱡᱮᱞᱮ ᱪᱟᱞᱟᱜᱼᱟ ᱦᱟᱸᱜ ᱫᱤᱱ ᱨᱮ ᱩᱱ ᱨᱮᱜᱮ ᱠᱟᱹᱢᱤ ᱵᱷᱤᱲ ᱛᱟᱦᱮᱱᱟ ᱡᱮ ᱵᱟᱠᱚ ᱥᱮᱱ ᱫᱟᱲᱮᱭᱟᱜᱼᱟ᱾
ᱥᱮ ᱢᱟ ᱵᱚᱴᱮ ᱠᱟᱱ ᱜᱮ ᱟᱞᱮ ᱦᱚᱸ ᱡᱮᱢᱚᱱ ᱟᱻ ᱱᱤᱝᱠᱟ ᱞᱟᱦᱟ ᱢᱩᱪᱤ ᱟᱞᱮ ᱱᱚᱛᱮ ᱠᱷᱚᱡ ᱤᱧ ᱵᱷᱟᱭ ᱠᱟᱹᱴᱤᱡ ᱮᱡ ᱢᱮᱱᱟᱭᱟ ᱟᱫᱚ ᱚᱱᱠᱟ ᱩᱱᱤ ᱦᱚᱸ ᱛᱷᱚᱲᱟ ᱠᱟᱹᱴᱤᱡ ᱚᱱᱟ ᱤᱭᱟᱹ ᱮᱞᱵᱟᱢ ᱠᱚᱨᱮ ᱥᱩᱴᱤᱝ ᱨᱮ ᱠᱟᱹᱢᱤ ᱵᱟᱲᱟᱭᱟ ᱛᱚ ᱟᱫᱚ ᱚᱱᱠᱟ ᱯᱮᱲᱟ ᱦᱚᱲᱜ ᱪᱟᱞᱟᱣ ᱞᱮᱱᱟ ᱚᱱᱟ ᱥᱮ ᱚᱱᱛᱮ ᱜᱮ ᱥᱤᱞᱤᱜᱩᱲᱤ ᱱᱟᱠᱷᱟ ᱟᱫᱚ ᱚᱱᱟ ᱱᱟᱠᱷᱟ ᱤᱭᱟᱹᱭ ᱟᱹᱜᱩ ᱞᱮᱫᱟ ᱪᱤᱞᱤ ᱵᱚᱱᱫᱷᱩ ᱠᱚᱲᱟ ᱠᱚ ᱢᱮᱱᱟᱜ ᱠᱚ ᱛᱟᱭᱟ ᱛᱟᱨ ᱤᱭᱟᱹ ᱚᱱᱮ ᱪᱮᱫ ᱮᱢ ᱞᱟᱹᱭ ᱠᱮᱫᱟ ᱟᱱᱟᱨᱚᱥ ᱮ ᱟᱹᱜᱩ ᱞᱮᱫᱟ᱾ ᱟᱫᱚ ᱡᱚᱢ ᱨᱮ ᱟᱹᱰᱤ ᱢᱚᱸᱡᱽ ᱵᱩᱡᱷᱟᱹᱣ ᱮᱱᱟ ᱟᱞᱮ ᱡᱮᱜᱩᱞᱚ ᱟᱱᱟᱨᱚᱥ ᱠᱤᱨᱤᱧ ᱠᱟᱛᱮ ᱞᱮ ᱡᱚᱢᱟ ᱚᱱᱟ ᱟᱱᱟᱨᱚᱥ ᱨᱮ ᱠᱤᱱᱛᱩ ᱚᱱᱠᱟ ᱴᱮᱥᱴ ᱵᱟᱹᱱᱩᱜᱼᱟ᱾
ᱠᱟᱨᱚᱱ ᱚᱱᱟ ᱫᱚ ᱫᱟᱨᱮ ᱵᱹᱤᱞᱤ ᱠᱟᱱᱟ ᱥᱮ ᱫᱟᱨᱮ ᱵᱮᱹᱤᱞᱤ ᱫᱚ ᱢᱚᱸᱡᱽ ᱜᱮ ᱟᱹᱭᱠᱟᱹ ᱟᱹᱭᱠᱟᱹᱜᱼᱟ ᱟᱨ ᱚᱱᱟ ᱫᱚ ᱠᱟᱨᱯᱮᱴ ᱛᱮᱠᱚ ᱵᱤᱞᱤ ᱦᱚᱪᱚᱭᱟ ᱚᱱᱟ ᱫᱚ ᱟᱞᱟᱜ ᱧᱚᱜ ᱟᱹᱭᱠᱟᱹᱜᱼᱟ
ᱟᱫᱚ ᱚᱱᱟ ᱡᱚᱠᱷᱚᱱᱮ ᱟᱹᱜᱩ ᱠᱮᱫᱟ ᱛᱟᱨᱯᱚᱨ ᱚᱱᱟ ᱟᱨᱦᱚᱸ ᱢᱟᱹᱨᱤᱪ ᱢᱚᱥᱞᱟ ᱛᱮ ᱢᱟᱠᱷᱟ ᱠᱟᱛᱮᱫ ᱞᱮ ᱡᱚᱢ ᱠᱮᱫᱟ ᱟᱹᱰᱤ ᱴᱮᱥᱴᱤ ᱵᱩᱡᱷᱟᱹᱣ ᱱᱟᱦᱟᱜ᱾
ᱦᱮᱸ ᱚᱱᱟ ᱠᱚ ᱞᱟᱜᱟᱣ ᱠᱟᱛᱮᱢ ᱡᱚᱢ ᱠᱷᱟᱡ ᱫᱚ ᱢᱚᱸᱡᱽ ᱜᱮ ᱵᱩᱡᱷᱟᱹᱜᱼᱟ᱾
ᱦᱩᱸ ᱟᱫᱚ ᱤᱧᱦᱚᱸ ᱢᱟᱡᱽᱠᱷᱟᱱᱮ ᱞᱟᱦᱟ ᱢᱟᱪᱮ ᱚᱱᱠᱟ ᱤᱭᱟᱹ ᱠᱚ ᱛᱟᱦᱮᱸ ᱠᱟᱱ ᱛᱤᱧᱟᱹ ᱮᱠᱡᱟᱢ ᱛᱟᱦᱮᱸ ᱠᱟᱱ ᱛᱤᱧᱟᱹ ᱥᱤᱴ ᱴᱮᱴ ᱨᱮᱱᱟᱜ ᱟᱫᱚ ᱪᱟᱞᱟᱣ ᱞᱮᱱᱟᱹᱧ ᱤᱭᱟᱹ ᱚᱸᱰᱮ ᱥᱤᱞᱤᱜᱩᱲᱤ ᱨᱮ ᱯᱟᱲᱟᱣ ᱞᱮᱱ ᱛᱤᱧᱟᱹ ᱰᱤ ᱮ ᱵᱷᱤ ᱯᱟᱵᱞᱤᱠ ᱤᱥᱠᱩᱞ ᱨᱮ ᱯᱚᱨᱤᱠᱷᱟ ᱟᱫᱚ ᱮᱢ ᱵᱟᱲᱟ ᱠᱟᱛᱮᱫ ᱤᱧ ᱚᱱᱠᱟᱜᱮ ᱡᱚᱢ ᱞᱮᱜᱟ ᱠᱤᱫᱟᱹᱧ ᱠᱤᱨᱤᱧ ᱠᱮᱛᱮᱫ ᱟᱫᱚ ᱚᱱᱟ ᱠᱚᱫᱚ ᱮᱱᱦᱚᱸ ᱠᱤᱪᱷᱩᱟᱴᱟ ᱦᱚᱞᱮᱣ ᱢᱟᱱᱮ ᱩᱱᱟᱹᱜ ᱢᱚᱡᱟ ᱫᱚ ᱵᱟᱹᱧ ᱵᱩᱡᱷᱟᱣ ᱞᱮᱫᱟ ᱡᱮᱴᱟ ᱤᱧ ᱵᱷᱟᱜ ᱮ ᱟᱹᱜᱩᱞᱮᱫᱟ ᱚᱲᱟᱜ ᱚᱱᱟ ᱫᱚ ᱡᱟᱹᱥᱛᱤ ᱧᱚᱜ ᱥᱤᱵᱤᱞ ᱠᱤᱫᱤᱧᱟ ᱦᱟᱜ
ᱟᱫᱚ ᱩᱱᱤ ᱫᱚ ᱫᱩᱞᱟᱹᱲ ᱛᱮᱭ ᱤᱫᱤ ᱞᱮᱫᱟᱭ ᱥᱮ ᱚᱲᱟᱜ ᱨᱮᱱ ᱦᱚᱲ ᱠᱩ ᱞᱟᱹᱜᱤᱫ ᱚᱱᱟ ᱤᱭᱟᱹᱛᱮ ᱯᱟᱥᱮᱫ ᱚᱱᱟ ᱫᱚ ᱢᱚᱸᱡᱽ ᱜᱮᱯᱮ ᱟᱹᱭᱠᱟᱹᱣ ᱠᱮᱫᱟ ᱦᱟᱜ
ᱦᱮᱸᱻ ᱦᱮᱸᱻ ᱦᱮᱸᱻ ᱟᱹᱰᱤ ᱛᱮᱫ ᱥᱤᱵᱤᱞ ᱠᱟᱛᱷᱟᱢ ᱨᱚᱲ ᱛᱤᱱᱟᱹᱜ ᱠᱮᱫᱟ᱾ ᱡᱟᱦᱟᱱ ᱡᱤᱱᱤᱥ ᱨᱮᱜᱮ ᱡᱩᱫᱤ ᱫᱩᱞᱟᱹᱲ ᱛᱟᱦᱮᱱᱟ ᱚᱱᱟ ᱫᱚ ᱥᱤᱵᱤᱞᱚᱜ ᱛᱮ ᱵᱟᱫᱽᱫᱷᱚ ᱵᱟᱝᱟᱜ ᱜᱮ
ᱦᱮᱸ, ᱢᱟᱱᱮ ᱵᱟᱝ ᱥᱤᱵᱤᱞ ᱡᱤᱱᱤᱥ ᱦᱚᱸ ᱥᱤᱵᱤᱞ ᱢᱮᱭᱟ ᱩᱱ ᱜᱷᱟᱹᱲᱤ ᱫᱚ
ᱥᱮ ᱢᱟ ᱵᱚᱴᱮ ᱠᱟᱱ ᱜᱮ ᱟᱨ ᱮᱱᱛᱮᱫ ᱚᱱᱟ ᱫᱚ ᱵᱩᱡᱷᱟᱹᱜ ᱠᱟᱱ ᱜᱮᱭᱟ ᱫᱩᱞᱟᱹᱲ ᱢᱮᱥᱟᱞ ᱨᱮᱱᱟᱜ ᱫᱚ ᱫᱟᱠᱟ ᱩᱛᱩ ᱠᱚᱦᱚᱸ ᱥᱤᱵᱤᱞ ᱜᱮᱭᱟ᱾ ᱟᱨ ᱵᱤᱱᱟᱹ ᱫᱩᱞᱟᱹᱲ ᱢᱮᱥᱟᱞᱟᱜ ᱫᱚ ᱵᱟᱝᱟᱜ ᱜᱮᱭᱟ ᱡᱮᱵᱤᱞᱟ ᱟᱨ ᱪᱮᱫ ᱠᱚᱢ ᱠᱟᱹᱢᱤ ᱵᱟᱲᱟᱭᱮᱫ ᱠᱟᱱᱟ ᱛᱟᱞᱦᱮ ᱱᱤᱛᱚᱜ ᱫᱚ ᱚᱲᱟᱜ ᱠᱚᱨᱮ ᱫᱚ ᱟᱢᱫᱚ
ᱤᱧ ᱫᱚ ᱚᱲᱟᱜ ᱨᱮᱜᱤᱧ ᱠᱟᱹᱢᱤ ᱵᱟᱲᱟᱭᱮᱫ ᱠᱟᱱᱟ ᱱᱤᱛᱚᱜ ᱫᱚ ᱥᱤᱛᱩᱝ ᱛᱮ ᱚᱠᱟᱛᱮᱢ ᱪᱟᱞᱟᱜᱼᱟ ᱟᱨ ᱵᱟᱜᱟᱱ ᱨᱮᱦᱚ ᱢᱟ ᱢᱤᱫ ᱜᱷᱟᱹᱲᱤ ᱜᱮ ᱴᱟᱭᱤᱢ ᱛᱟᱦᱮᱱ ᱠᱟᱱᱟ ᱠᱟᱹᱢᱤ ᱨᱮᱭᱟᱜ ᱢᱟᱱᱮ ᱚᱝᱠᱟ ᱥᱟᱛ ᱵᱟᱡᱮ ᱠᱷᱚᱡ ᱵᱟᱨᱚ ᱵᱟᱡᱮ ᱫᱷᱵᱤᱡ ᱠᱚ ᱠᱟᱹᱢᱤᱭᱮᱫ ᱠᱟᱱᱟ ᱟᱨ ᱢᱟ ᱪᱷᱩᱴᱤ ᱜᱮ ᱚᱲᱟᱜ ᱨᱮᱜᱮ ᱛᱟᱦᱮᱱ ᱢᱮ ᱠᱟᱱᱟ ᱠᱚ ᱚᱲᱟᱜ ᱨᱮᱭᱟᱜ ᱜᱮ ᱠᱟᱹᱢᱤ
ᱚ ᱟᱨ ᱛᱤᱦᱤᱧ ᱜᱟᱯᱟ ᱫᱚ ᱟᱢ ᱫᱚ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱦᱟᱜ ᱮᱸ ᱪᱮᱫ ᱞᱮᱠᱟ ᱢᱤᱫ ᱠᱟᱛᱷᱟᱨᱮ ᱢᱮᱱ ᱞᱮᱠᱷᱟᱱ ᱚᱱᱠᱟ ᱪᱷᱩᱴᱟᱹ ᱪᱷᱩᱴᱤ ᱜᱮᱭᱟᱢ ᱥᱮ ᱢᱮᱱᱟᱜ ᱠᱚᱛᱟᱢᱟ ᱟᱨᱦᱚᱸ ᱥᱚᱝᱥᱟᱨᱤᱭᱟᱹ?. ᱪᱮᱫ ᱠᱩ ᱮᱢᱟᱱ ᱠᱩ ᱮᱛᱮᱫ ᱠᱚ ᱠᱟᱹᱢᱤ ᱵᱟᱲᱟ ᱦᱚᱸ ᱟᱨ ᱛᱟᱦᱚᱞᱮ ᱚᱱᱠᱟ ᱠᱚᱨᱮ ᱜᱮᱯᱮ ᱠᱟᱹᱢᱤ ᱵᱟᱲᱟᱭᱮᱫᱟ᱾
ᱦᱮᱸ ᱟᱫᱚ ᱚᱲᱟᱜ ᱨᱮᱜᱤ ᱞᱮ ᱛᱟᱦᱮᱱ ᱠᱟᱱᱟ᱾ ᱟᱨ ᱜᱚᱜᱚ ᱛᱟᱠᱩ ᱠᱚᱦᱚᱸ ᱠᱚ ᱪᱟᱞᱟᱣ ᱵᱟᱲᱟᱣ ᱠᱟᱱᱟ ᱠᱩ ᱮᱴᱟᱜ ᱨᱮ ᱵᱟᱦᱨᱮ ᱥᱮᱫ ᱟᱫᱚ ᱚᱲᱟᱜ ᱨᱮᱜᱮ ᱛᱟᱦᱮᱱ ᱦᱩᱭᱩᱜᱚᱜ ᱠᱟᱱᱟ᱾
ᱟᱨ ᱛᱟᱞᱦᱮ ᱩᱱᱤ ᱡᱮᱴᱟ ᱢᱮᱱᱟᱭ ᱛᱟᱢᱟ ᱟᱨᱠᱤ ᱟᱢᱨᱮᱱ ᱡᱟᱦᱟᱸ ᱮᱱᱛᱮᱫ ᱪᱷᱟ ᱛᱟ ᱫᱟᱨᱮ ᱠᱩ ᱢᱮᱛᱟᱣ ᱠᱩ ᱩᱱᱤ ᱫᱚ ᱪᱮᱜ-ᱮ ᱠᱟᱹᱢᱤᱭᱮᱫᱟ
ᱩᱱᱤ ᱫᱚ ᱦᱟᱨᱰᱳᱭᱮᱨ ᱫᱚᱠᱟᱱ ᱨᱮᱭ ᱠᱟᱹᱤᱭᱮᱫ ᱠᱟᱱᱟᱭ
ᱚᱸ ᱵᱮᱥ ᱟᱹᱰᱤ ᱢᱚᱡᱽ ᱟᱯᱮ ᱚᱱᱛᱮ ᱫᱚ ᱛᱟᱦᱚᱞᱮ ᱪᱤᱠᱟ ᱠᱟᱛᱮᱱ ᱦᱟᱜ ᱨᱩᱡᱤ ᱨᱩᱴᱤ ᱫᱚᱯᱮ ᱪᱟᱞᱟᱣᱟ ᱱᱚᱝᱠᱟ ᱡᱚᱢ ᱧᱩ ᱠᱚ ᱯᱟᱭᱥᱟ ᱨᱳᱡᱽᱜᱟᱨ ᱠᱚᱫᱚ ᱪᱮ ᱚᱝᱠᱟ ᱠᱟᱛᱮᱫ ᱠᱩ ᱠᱟᱹᱢᱤᱭᱮᱛ ᱛᱮ ᱯᱮ ᱧᱟᱢᱟ
ᱦᱳᱭ ᱵᱟᱜᱟᱱ ᱨᱮᱠᱚ ᱠᱟᱹᱢᱤ ᱵᱟᱲᱟᱭᱮᱫ ᱠᱟᱱ ᱤᱱᱠᱟ ᱛᱮᱜᱮ᱾
ᱵᱟᱜᱟᱱ ᱢᱟᱱᱮ ᱪᱮᱫ ᱵᱟᱜᱟᱱ ᱨᱮᱯᱮ ᱠᱟᱹᱢᱤᱭᱟ
ᱪᱟ ᱵᱟᱜᱟᱱ ᱨᱮ ᱯᱟᱹᱛᱤ ᱠᱚ ᱥᱤ ᱮᱫ ᱠᱟᱱ, ᱯᱟᱹᱛᱤ ᱪᱤᱜ ᱤᱝᱠᱟ ᱛᱮᱜᱮ ᱯᱚᱨᱤᱵᱟᱨ ᱫᱚ ᱪᱟᱞᱟᱣ ᱦᱩᱭᱩᱜ ᱠᱟᱱᱟ᱾
ᱦᱚ, ᱟᱪᱷᱟ ᱟᱪᱷᱟ ᱪᱟᱭ ᱵᱟᱜᱟᱱ ᱟᱱᱟ ᱡᱟᱱᱟ ᱢᱟᱱᱮ ᱪᱟ ᱵᱟᱜᱟᱱ ᱵᱟᱞᱟ ᱟᱯᱮ ᱫᱚ ᱚᱱᱛᱮ ᱫᱚ ᱪᱟ ᱨᱮᱯᱮ ᱠᱟᱹᱢᱤᱭᱟ ᱟᱪᱷᱟ
ᱪᱟ ᱵᱟᱜᱟᱱ ᱵᱟᱞᱟ ᱫᱚ ᱪᱟ ᱨᱮᱜᱮ ᱠᱟᱹᱢᱤ ᱦᱩᱭᱩᱜᱚᱼᱟ᱾
ᱤᱧ ᱫᱚ ᱵᱷᱤᱰᱤᱭᱳ ᱠᱚᱨᱮ ᱜᱮ ᱧᱮᱞ ᱥᱩᱢᱩᱝ ᱚᱱᱛᱮ ᱚᱱᱟ ᱱᱟᱠᱷᱟ ᱨᱮᱫᱚ ᱠᱟᱹᱴᱷᱤᱱ ᱪᱟ ᱵᱟᱜᱟᱱ ᱟᱨ ᱤᱧ ᱡᱚᱠᱷᱚᱱ ᱥᱤᱞᱤᱜᱩᱲᱤᱧ ᱪᱟᱞᱟᱣ ᱞᱮᱱᱟ ᱩᱱ ᱨᱮᱦᱚᱸ ᱚᱱᱠᱟ ᱜᱮᱧ ᱧᱮᱞ ᱞᱮᱫᱟ ᱜᱟᱹᱰᱤ ᱪᱮᱛᱟᱱ ᱠᱷᱚᱱ ᱮᱠᱫᱚᱢ ᱪᱟ ᱵᱟᱜᱟᱱ ᱪᱮᱫ ᱞᱮᱠᱟᱱᱟᱜ ᱵᱟᱹᱧ ᱧᱮᱞ ᱟᱠᱟᱫ ᱛᱟᱦᱮᱸ ᱟᱞᱮ ᱱᱚᱛᱮ ᱢᱟ ᱵᱟᱹᱱᱩᱜᱼᱟ ᱛᱚ ᱯᱟᱞᱮ ᱧᱮᱞ ᱵᱟᱲᱟ ᱠᱮᱫᱟ ᱵᱟᱜᱤ ᱤᱱᱴᱟᱨᱮᱥᱴᱤᱝ ᱢᱟᱱᱮ ᱪᱟ ᱫᱚ ᱵᱚᱞᱮ ᱨᱚᱦᱚᱭᱟ ᱠᱚ ᱟᱨ ᱚᱱᱟ ᱫᱟᱨᱮ ᱜᱤ ᱱᱟᱦᱟᱜ ᱯᱚᱨᱮ ᱢᱟᱱᱮ ᱵᱟᱠᱩ ᱜᱚᱡ ᱦᱚᱪᱚᱭᱟ ᱚᱱᱟᱜᱮ ᱟᱨᱦᱚᱸ ᱵᱚᱪᱷᱚᱨ ᱵᱚᱪᱷᱚᱨ ᱵᱟᱝᱼᱟ? ᱦᱚᱸ
ᱚᱱᱟ ᱫᱟᱨᱮ ᱜᱤ ᱞᱟᱹᱴᱩ ᱪᱟᱞᱟᱜᱼᱟ, ᱚᱱᱟ ᱫᱟᱨᱮᱜᱮ ᱜᱮ ᱢᱚᱴᱟ ᱚᱸᱰᱮ ᱠᱷᱚᱡᱜᱤ ᱥᱟᱠᱟᱢ ᱦᱩᱭᱩᱜᱼᱟ, ᱚᱱᱟ ᱜᱮᱫ ᱠᱟᱛᱮᱜ ᱚᱱᱟ ᱥᱟᱠᱟᱢ ᱜᱮᱫ ᱦᱚᱪᱚ ᱠᱟᱛᱮᱫ ᱟᱠᱷᱨᱤᱧ ᱦᱩᱭᱩᱜ ᱠᱟᱱᱟ ᱟᱨᱦᱚᱸ ᱥᱟᱦᱟᱨ ᱠᱚ ᱮᱢ ᱵᱟᱲᱟ ᱠᱟᱛᱮᱮᱫ ᱚᱱᱟ ᱠᱷᱚᱡ ᱜᱮ ᱟᱨᱦᱚᱸ ᱥᱟᱜᱮᱱᱚᱜ ᱠᱟᱱᱟ᱾
ᱟᱹᱰᱤᱜᱮ ᱵᱤᱠᱽᱠᱷᱟᱛᱚ ᱜᱮᱭᱟ ᱱᱟᱜ ᱫᱟᱨᱡᱤᱞᱤᱝ ᱨᱮᱱᱟᱜ ᱪᱟ ᱫᱚ ᱵᱤᱥᱥᱚ ᱵᱤᱠᱠᱷᱟᱛᱚ ᱠᱟᱱᱟ᱾ ᱟᱹᱰᱤ ᱢᱚᱡᱽ ᱮᱠᱫᱚᱢ ᱟᱹᱰᱤ ᱟᱞᱮ ᱱᱚᱛᱮ ᱠᱚᱦᱚᱸ ᱚᱱᱟ ᱠᱚᱫᱚ ᱱᱟᱢ ᱠᱚᱨᱟ ᱡᱮ ᱪᱟ ᱡᱩᱫᱤ ᱚᱠᱟᱨᱮ ᱡᱚᱛᱚᱠᱷᱚᱡ ᱢᱚᱸᱡᱟ ᱚᱠᱟᱨᱮ ᱪᱟ ᱢᱚᱡ ᱟ ᱧᱟᱢᱚᱜᱼᱟ, ᱛᱟᱦᱚᱞᱮ ᱫᱚ ᱢᱮᱱᱞᱠᱷᱟᱱ ᱚᱱᱟᱜᱮ
ᱦᱮᱸ
ᱮᱸ ᱟᱹᱰᱤ ᱢᱚᱡᱽ᱾ ᱟᱹᱰᱤ ᱤᱱᱴᱟᱨᱮᱥᱴᱤᱝ ᱮᱠᱫᱚᱢ ᱟᱯᱮ ᱫᱤᱥᱚᱢ ᱫᱚ ᱮᱛ ᱢᱚᱸᱡᱽ ᱜᱮ ᱟᱫᱚ
ᱟᱫᱚ ᱡᱟᱦᱟᱸ ᱛᱤᱥ ᱟᱞᱮ ᱫᱤᱥᱚᱢ ᱯᱮ ᱦᱮᱡ ᱞᱮᱱᱠᱷᱟᱱᱡ ᱯᱮ ᱧᱮᱞᱟ ᱟᱨᱦᱚᱸ ᱢᱚᱸᱡᱽ ᱜᱮᱯᱮ ᱟᱹᱭᱠᱟᱹᱣᱟ᱾
ᱦᱮᱸᱜ ᱥᱮ ᱟᱫᱚ ᱵᱚᱴᱮ ᱠᱟᱱ ᱟᱨ ᱚᱱᱛᱮᱱᱟᱜ ᱫᱚ ᱢᱤᱫᱴᱮᱡ ᱪᱮᱫ ᱚᱭᱮᱫᱟᱨ ᱟᱹᱰᱤ ᱢᱚᱸᱡᱽ ᱜᱮᱭᱟ ᱱᱟᱦᱟᱜ ᱟᱵᱚᱦᱟᱣᱟ ᱛᱷᱚᱲᱟ ᱠᱟᱹᱴᱤᱡ ᱵᱚᱞᱮ ᱛᱷᱚᱲᱟ ᱢᱚᱸᱡ ᱜᱮᱭᱟ ᱢᱟᱱᱮ ᱦᱮᱸ ᱦᱮᱸ ᱦᱮᱸ ᱟᱞᱮ ᱱᱚᱛᱮ ᱫᱚ ᱛᱷᱚᱲᱟ ᱠᱟᱹᱴᱤᱡ ᱨᱮᱦᱚᱸ, ᱦᱮᱸ
ᱚᱸᱰᱮ ᱫᱚ ᱢᱚᱸᱡᱽ ᱵᱟᱝ ᱟᱹᱭᱠᱟᱹᱜ ᱠᱟᱱᱟ, ᱟᱫᱚ ᱫᱟᱨᱮ ᱩᱢᱩᱞ ᱠᱚᱨᱮᱞᱮ ᱫᱩᱲᱩᱵ ᱵᱟᱲᱟᱭ ᱠᱟᱱᱟ᱾
ᱟᱞᱮ ᱱᱚᱛᱮ ᱢᱟ ᱥᱤᱛᱩᱝ ᱫᱚ ᱟᱹᱰᱤ ᱢᱚᱸᱡᱽ ᱵᱟᱝ ᱟᱹᱭᱠᱣ ᱱᱮᱛᱟᱨ ᱫᱚ ᱵᱤᱞᱰᱤᱝ ᱵᱤᱞᱰᱤᱝ ᱛᱮ ᱰᱷᱮᱨ ᱚᱠᱟᱨᱮ ᱫᱟᱨᱮ ᱱᱟᱹᱲᱤ ᱛᱟᱦᱮᱱᱟ ᱚᱸᱰᱮ ᱫᱚ ᱦᱚᱭ ᱵᱟᱛᱟᱥ ᱢᱟ ᱢᱚᱸᱡᱽ ᱜᱮ ᱞᱟᱜᱟᱜᱼᱟ᱾
ᱱᱚᱸᱰᱮ ᱫᱚ ᱛᱟᱣ ᱦᱚᱭ ᱵᱟᱛᱟᱥ ᱦᱤᱡᱩᱜ ᱠᱟᱱᱟ ᱢᱚᱡᱽ ᱜᱮ
ᱟᱸ-ᱟᱸ ᱴᱷᱤᱠ ᱜᱮᱭᱟ ᱜᱟᱞᱢᱟᱨᱟᱣ ᱢᱟ ᱱᱟᱦᱟᱜ ᱥᱚᱢᱚᱭ ᱦᱚᱸ ᱦᱩᱭ ᱪᱩᱠᱟᱹᱣᱮᱱ ᱛᱟᱞᱟᱝᱟ ᱯᱮᱥᱮᱜ᱾ ᱟᱹᱰᱤ ᱢᱚᱡᱽ ᱜᱮ ᱵᱩᱡᱷᱟᱹᱣ ᱮᱱᱟ ᱜᱟᱞᱢᱟᱨᱟᱣ ᱵᱟᱲᱟ ᱠᱟ ᱠᱟᱛᱮᱫ ᱾ ᱟᱹᱰᱤ, ᱟᱹᱰᱤ ᱟᱭᱢᱟ ᱥᱟᱨᱦᱟᱣ ᱡᱩᱫᱤᱢ ᱪᱟᱞᱟᱜ ᱠᱷᱟᱱ ᱟᱢ ᱯᱟᱹᱨᱤ ᱠᱚᱞ ᱨᱩᱣᱟᱹᱲ ᱢᱮ᱾